ᱦᱮᱸ ᱦᱮᱞᱳ
ᱦᱮᱸ ᱫᱟᱹᱭ ᱡᱚᱦᱟᱨ ᱜᱮ᱾
ᱦᱮᱸ ᱡᱚᱦᱟᱨ ᱜᱮ᱾
ᱚᱦ ᱪᱮᱫ ᱮᱢ ᱪᱤᱠᱟᱹᱭ ᱮᱫᱟ᱾
ᱟᱸ ᱤᱧ ᱦᱚᱸ ᱦᱚᱜᱼᱚᱭ ᱢᱤᱱᱟᱹᱧ ᱜᱮᱭᱟ ᱱᱟᱠᱷᱟᱱ ᱱᱤᱛᱚᱜ ᱫᱚ ᱱᱚᱜᱼᱚᱭ ᱡᱚᱢ ᱵᱟᱲᱟ ᱠᱟᱛᱮ ᱦᱚᱸᱜᱚᱭ ᱫᱩᱲᱩᱵ ᱵᱟᱲᱟ ᱦᱩᱭ ᱠᱟᱱᱟ᱾ ᱚᱱᱛᱮ ᱥᱮᱨᱢᱟ ᱡᱟᱹᱲᱤ ᱠᱚ ᱚᱠᱟ ᱞᱮᱠᱟ?
ᱚ ᱥᱮᱨᱢᱟ ᱡᱟᱹᱲᱤ ᱦᱚᱞᱟ ᱢᱟᱫᱷᱮᱨ ᱫᱚ ᱦᱩᱭ ᱞᱮᱱ ᱜᱮᱭᱟ ᱛᱤᱦᱤᱧ ᱛᱮᱜ ᱜᱮ ᱵᱟᱝ, ᱛᱮᱦᱮᱧ ᱫᱚ ᱥᱮᱛᱟᱜ ᱠᱷᱚᱱ ᱜᱮ ᱥᱤᱛᱩᱝ ᱠᱟᱜᱼᱟᱭ᱾
ᱚ ᱟᱨ ᱦᱮᱸ ᱟᱨ ᱱᱚᱛᱮ ᱦᱚᱸ ᱱᱟᱠᱷᱟᱱ ᱱᱚᱜᱼᱚᱭ ᱵᱟᱨᱥᱤᱧ ᱯᱮ ᱢᱟᱦᱟ ᱯᱩᱱ ᱢᱟᱦᱟ ᱜᱟᱱ ᱫᱚ ᱟᱹᱰᱤ ᱡᱟᱹᱥᱛᱤ ᱜᱟᱱ ᱜᱮ ᱫᱟᱜ ᱠᱮᱜᱟᱭ᱾ ᱛᱚ ᱚᱱᱟ ᱫᱟᱜ ᱠᱚ ᱠᱷᱟᱹᱛᱤᱨ ᱛᱮᱜᱮ ᱤᱱ ᱱᱟᱠᱷᱟᱱ ᱠᱟᱹᱢᱤ ᱠᱚᱫᱚ ᱵᱚᱱᱫᱚ ᱛᱟᱦᱮᱸ ᱠᱟᱱᱟ᱾ ᱟᱫᱚ ᱚᱱᱟ ᱠᱷᱟᱱ ᱛᱮᱦᱮᱧ ᱫᱚ ᱥᱤᱛᱩᱝ ᱦᱚᱭ ᱥᱤᱛᱩᱝ ᱠᱟᱜᱼᱟ ᱟᱨ ᱨᱤᱢᱤᱞ ᱦᱚᱭ ᱨᱤᱢᱤᱞ ᱠᱟᱜᱼᱟ᱾ ᱛᱚ ᱚᱱᱟ ᱠᱚ ᱠᱷᱟᱹᱛᱤᱨ ᱛᱮᱜᱮ ᱱᱤᱛᱚ ᱫᱚ ᱟᱫᱚ ᱮᱱᱟᱝ ᱠᱟᱹᱴᱤᱡ ᱯᱷᱚᱴᱟ ᱯᱷᱚᱴᱟ ᱡᱚᱨᱚᱜ ᱠᱟᱱ ᱛᱟᱦᱮᱱ ᱱᱤᱛᱚᱜ ᱫᱚ ᱡᱟᱥᱛᱤ ᱠᱟᱱᱟ᱾
ᱟᱪᱪᱷᱟ, ᱪᱟᱥᱵᱟᱥ ᱫᱚ ᱛᱟᱦᱚᱞᱮ ᱛᱤᱱᱟᱹᱜ ᱥᱟᱸᱝᱜᱤᱧ ᱞᱟᱦᱟᱣ ᱟᱠᱟᱱᱟ᱾
ᱟᱫᱚ ᱪᱟᱥᱵᱟᱥ ᱫᱚ ᱱᱟᱠᱷᱟᱱ ᱚᱱᱟ ᱠᱟᱹᱴᱤᱡ ᱵᱚᱱᱫᱚ ᱦᱟᱛᱟᱲ ᱞᱮᱱᱟ ᱚᱱᱟ ᱡᱟ ᱫᱟᱜ ᱠᱷᱟᱹᱛᱤᱨ ᱜᱮ ᱟᱫᱚ ᱱᱤᱛᱚᱜ ᱫᱚ ᱱᱟᱠᱷᱟᱱ ᱱᱚᱜᱼᱚᱭ᱾ ᱛᱮᱦᱮᱧ ᱠᱷᱚᱱᱟᱜ ᱟᱨᱦᱚᱸ ᱢᱟᱲᱟᱝ ᱥᱮᱫ ᱞᱟᱦᱟ ᱤᱫᱤᱜ ᱠᱟᱱᱟ ᱪᱟᱥ ᱵᱟᱥ ᱠᱚ ᱱᱟᱠᱷᱟᱱ ᱨᱚᱦᱚᱭ ᱪᱟᱞᱟᱜ ᱠᱟᱱᱟ ᱛᱮᱦᱮᱧ ᱦᱚᱸ᱾ ᱟᱫᱚ ᱤᱱᱟᱠᱷᱟᱱ ᱤᱧᱦᱚ ᱦᱚᱜᱼᱚᱭ᱾ ᱠᱤᱪᱷᱩ ᱯᱚᱨᱮ ᱠᱷᱟᱱ ᱜᱮ ᱮᱸᱰᱮᱠᱷᱟᱱ ᱜᱚᱜᱚ ᱵᱟᱵᱟ ᱛᱟᱠᱚ ᱡᱚᱢᱟᱜ ᱤᱧ ᱤᱫᱤ ᱟᱠᱚᱣᱟ᱾
ᱚ ᱢᱟᱴᱷ ᱨᱮ ᱢᱮᱱᱟᱜ ᱠᱚᱣᱟ᱾
ᱦᱳᱭ ᱟᱸ ᱵᱟᱹᱫᱽ ᱨᱮ ᱢᱮᱱᱟᱜ ᱠᱚᱣᱟ᱾
ᱟᱢ ᱫᱚ ᱵᱟᱢ ᱪᱟᱜ-ᱟ, ᱵᱟᱢ ᱨᱚᱦᱚᱭ ᱵᱟᱢ ᱪᱟᱣ ᱠᱟᱱᱟ᱾
ᱟ ᱦᱳᱭ ᱤᱧ ᱦᱚᱸ ᱱᱟᱜ ᱠᱷᱟᱱ ᱚᱲᱟᱜ ᱠᱚ ᱨᱮᱱᱟᱜ ᱠᱟᱹᱢᱤ ᱠᱚ ᱛᱟᱦᱮᱸ ᱠᱟᱱᱟ ᱟᱫᱚ ᱚᱱᱟ ᱠᱚ ᱠᱷᱟᱹᱛᱤᱨ ᱤᱧ ᱫᱚ ᱵᱟᱹᱧ ᱪᱟᱞᱟᱣ ᱟᱠᱟᱱᱟ᱾ ᱟᱫᱚ ᱦᱚᱸᱜᱼᱚᱭ ᱪᱟᱞᱟᱜ ᱤᱧ ᱤᱱᱟᱹᱠᱷᱟᱱ ᱟᱨ ᱟᱫᱷᱟ ᱜᱷᱚᱱᱴᱟ ᱯᱚᱨᱮ ᱠᱷᱟᱱ ᱫᱚ ᱦᱟᱸᱜ᱾
ᱚ ᱦᱮᱸ ᱛᱚ ᱟᱨ ᱛᱤᱱᱟᱹᱜ ᱫᱤᱱ ᱛᱟᱦᱞᱮ ᱚᱠᱛᱚ ᱞᱟᱜᱟᱜᱼᱟ ᱠᱚᱢᱯᱞᱤᱴ ᱪᱟᱵᱟ ᱛᱮ
ᱪᱟᱵᱟ ᱫᱚ ᱱᱚᱜᱼᱚᱭ ᱟᱨ ᱯᱮ ᱯᱩᱱ ᱢᱟᱦᱟ ᱜᱟᱱ ᱨᱚᱦᱚᱭ ᱞᱮᱠᱷᱟᱱ ᱜᱮ ᱟ ᱪᱟᱵᱟᱜ ᱠᱟᱱᱟ ᱨᱚᱦᱚᱭ ᱫᱚ ᱟᱫᱚ ᱪᱟᱵᱟᱜᱼᱟ ᱟᱫᱚ ᱱᱟ ᱠᱷᱟᱱ ᱱᱚᱜᱼᱚᱭ ᱠᱮᱱᱮᱞ ᱫᱟᱜ ᱟᱨ ᱦᱚᱸ ᱛᱤᱥ ᱱᱟᱜ ᱠᱷᱟᱱ ᱠᱚ ᱟᱲᱟᱜᱟ ᱟᱨ ᱦᱚᱸ ᱚᱝᱠᱟ ᱜᱮ ᱵᱟᱨᱥᱤᱧ ᱯᱮ ᱢᱟᱦᱟ ᱜᱟᱱ ᱦᱩᱭᱩᱜᱼᱟ ᱟᱨ ᱦᱚᱸ ᱚᱱᱟ ᱠᱚᱜ ᱨᱚᱦᱚᱭ ᱞᱮᱠᱷᱟᱱ ᱜᱮ ᱪᱟᱵᱟᱜᱼᱟ
ᱚ ᱦᱮᱸ ᱛᱚ ᱛᱟᱦᱞᱮ ᱱᱟᱯᱟᱭ ᱜᱮᱭᱟ ᱯᱮ ᱛᱚ ᱡᱷᱚᱛᱚ ᱦᱚᱲ ᱵᱟᱝ
ᱦᱮᱸ ᱮ ᱡᱷᱚᱛᱚ ᱦᱚᱲ ᱜᱮ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱞᱮᱭᱟ
ᱩᱸ ᱛᱟᱦᱞᱮ ᱚᱞᱚᱜ ᱯᱟᱲᱦᱟᱣ ᱛᱤᱱᱟᱹᱜ ᱥᱟᱺᱜᱤᱧ
ᱚ ᱚᱞᱚᱜ ᱯᱟᱲᱦᱟ ᱫᱚ ᱚᱝᱠᱟ ᱫᱚ ᱱᱟᱜ ᱠᱷᱟᱱ ᱞᱟᱹᱭ ᱞᱮᱠᱟ ᱛᱮ ᱫᱚ ᱚᱱᱟ ᱠᱚᱞᱮᱡᱽ ᱠᱚᱞᱮᱡᱽ ᱚᱱᱟ ᱯᱷᱟᱥᱴ ᱤᱭᱟᱨ ᱥᱮᱠᱮᱱᱰ ᱤᱭᱟᱨ ᱨᱮᱱᱟᱜ ᱮ ᱡᱟᱢ ᱫᱚ ᱮᱢ ᱠᱟᱛᱮᱜ ᱜᱮ ᱟᱫᱚ ᱱᱟᱜᱠᱷᱟᱱ ᱵᱟᱝ ᱯᱟᱲᱦᱟᱣ ᱦᱩᱭᱩᱜ ᱠᱟᱱᱟ
ᱚᱸ ᱛᱟᱦᱞᱮ ᱱᱤᱛᱚᱜ ᱫᱚ ᱪᱟᱥ ᱵᱟᱥ ᱠᱟᱹᱢᱤ ᱠᱚ ᱜᱮ ᱜᱚᱲᱚ ᱵᱟᱲᱟ
ᱦᱳᱭ ᱱᱚᱝᱠᱟ ᱚᱲᱟᱜ ᱠᱚ ᱨᱮᱱᱟᱜ ᱠᱟᱹᱢᱤ ᱟᱨ ᱱᱚᱜᱼᱚᱭ ᱱᱤᱛᱚᱜ ᱫᱚ ᱡᱮᱦᱮᱛᱩ ᱪᱟᱥ ᱵᱟᱥ ᱠᱟᱹᱢᱤ ᱦᱩᱭᱩᱜ ᱠᱟᱱᱟ ᱥᱮ
ᱟᱫᱚ ᱚᱱᱟ ᱥᱟᱝ ᱥᱟᱝ ᱛᱮ ᱜᱮ ᱜᱚ ᱵᱟᱵᱟ ᱛᱟᱠᱚ ᱱᱟᱜ ᱠᱷᱟᱱ ᱜᱚᱲᱚ ᱠᱚ ᱦᱩᱭᱩᱜ ᱠᱟᱱᱟ
ᱦᱳᱲᱳ ᱨᱟᱠᱟᱵ ᱵᱟ
ᱦᱚᱭ ᱦᱳᱭ ᱟᱫᱚ ᱟᱯᱮ ᱥᱮᱫ ᱫᱚ ᱠᱷᱟᱱ ᱱᱚᱝᱠᱟ ᱦᱳᱲᱳ ᱠᱚ ᱫᱚ ᱛᱤᱱ ᱵᱟᱨ ᱪᱟᱥ ᱦᱩᱭᱩᱜ ᱜᱮᱭᱟ
ᱟᱞᱮ ᱥᱮᱫ ᱫᱚ ᱵᱟᱨ ᱵᱟᱨ ᱫᱷᱟᱣ ᱢᱟᱱᱮ ᱫᱷᱚᱨᱚᱱ ᱥᱳᱢᱚᱭ ᱟᱨ ᱵᱚᱨᱥᱟ ᱨᱮ
ᱚ ᱟᱪᱪᱷᱟ ᱦᱳᱭ ᱳ ᱟᱞᱮ ᱦᱚᱸ ᱱᱚᱝᱠᱟ ᱜᱮ ᱫᱷᱚᱨᱚᱱ ᱥᱚᱢᱚᱭ ᱫᱚ ᱱᱚᱝᱠᱟ ᱵᱟᱨ ᱫᱷᱟᱣ ᱜᱮ ᱢᱟᱱᱮ ᱦᱚᱸᱜ-ᱚᱭ ᱦᱩᱲᱩ ᱫᱚ ᱵᱟᱨ ᱫᱷᱟ ᱜᱮ ᱪᱟᱥ ᱦᱩᱭᱩᱜᱼᱟ ᱦᱚᱸᱜᱼᱚᱭ ᱡᱮᱢᱚᱱ ᱵᱚᱨᱥᱟ ᱨᱮ ᱱᱚᱝᱠᱟ ᱪᱟᱥ ᱦᱩᱭᱩᱜ ᱠᱟᱱᱟ ᱟᱨ ᱦᱚᱸ ᱫᱷᱚᱨᱚᱱ ᱥᱚᱢᱚᱭ ᱦᱚᱸ ᱪᱟᱥ ᱦᱩᱭᱩᱜ ᱜᱮᱭᱟ ᱟᱫᱚ ᱟᱞᱮ ᱴᱷᱮ ᱟᱞᱮ ᱥᱮᱫ ᱫᱚ ᱱᱚᱝᱠᱟ ᱟ ᱢᱤᱱᱤ ᱦᱚᱸ ᱢᱮᱱᱟᱜᱼᱟ ᱟᱨ ᱱᱚᱝᱠᱟ ᱥᱮᱞᱳ ᱦᱚᱸ ᱢᱮᱱᱟᱜ ᱜᱮᱭᱟ ᱟᱫᱚ ᱚᱱᱟ ᱠᱷᱟᱹᱛᱤᱨ ᱛᱮ ᱜᱮ ᱪᱟᱥ ᱵᱟᱥ ᱨᱮᱱᱟᱜ ᱫᱚ ᱠᱟᱹᱴᱤᱡ ᱟᱹᱰᱤ ᱜᱮ ᱥᱩᱵᱤᱫᱷᱟ ᱜᱮᱭᱟ
ᱛᱟᱦᱞᱮ ᱵᱤᱨ ᱥᱮ ᱵᱤᱞᱟᱹᱛ ᱠᱟᱱᱟ ᱯᱮ ᱫᱟᱹᱭ ᱟᱯᱮ
ᱟᱞᱮ ᱫᱚ ᱵᱤᱨ ᱠᱟᱱᱮ ᱵᱤᱨ ᱫᱤᱥᱚᱢ
ᱵᱤᱨ ᱫᱤᱥᱚᱢ
ᱦᱳᱭ
ᱚᱸ ᱛᱟᱦᱞᱮ ᱩᱫ ᱯᱩᱴᱠᱟᱹ ᱫᱚ ᱠᱚ ᱧᱟᱢᱚᱜ ᱠᱟᱱᱟ
ᱦᱮᱸ ᱟᱫᱚ ᱟᱞᱮ ᱫᱚ ᱱᱟᱜ ᱠᱟᱱ ᱵᱤᱨ ᱫᱤᱥᱚᱢ ᱵᱤᱨ ᱫᱤᱥᱚᱢ ᱢᱟᱱᱮ ᱫᱤᱥᱚᱢ ᱠᱟᱱ ᱨᱮᱦᱚᱸ ᱞᱮ ᱟ ᱟᱹᱰᱤ ᱜᱮ ᱥᱩᱵᱤᱫᱟ ᱜᱮᱭᱟ ᱞᱮ ᱪᱮᱫᱟᱜ ᱥᱮ ᱱᱚᱜᱼᱚᱭ ᱱᱤᱭᱟᱹ ᱥᱚᱢᱚᱭ ᱫᱚ ᱱᱟᱜ ᱠᱷᱟᱱ ᱳᱫ ᱯᱩᱴᱠᱟᱹ ᱠᱚ ᱡᱟᱱᱟᱢᱚᱜ ᱠᱟᱱᱟ ᱟᱨ ᱩᱫ ᱯᱩᱴᱠᱟᱹ ᱦᱚᱸ ᱾ ᱚᱱᱟ ᱠᱷᱟᱱᱞᱮ ᱡᱚᱢ ᱵᱟᱲᱟᱭᱮᱫᱼᱟ ᱟᱨ
ᱱᱚᱜᱚᱭ ᱡᱮᱢᱚᱱ ᱫᱟᱹᱛᱟᱹᱱᱤ ᱠᱚᱦᱚᱸ ᱵᱨᱟᱥ ᱠᱚ ᱡᱚᱠᱷᱚᱱ ᱠᱳᱞᱜᱮᱴ ᱠᱚ ᱞᱮᱠᱷᱟᱱ ᱪᱟᱵᱟᱜ ᱜᱮ ᱜᱮᱭᱟ ᱟᱨ ᱥᱚᱵ ᱫᱤᱱ ᱫᱚ ᱱᱟᱠᱷᱟᱱ ᱵᱟᱝ ᱛᱟᱦᱮᱱ ᱜᱮᱭᱟ ᱟᱨ ᱱᱟᱠᱷᱟᱱ ᱵᱟᱡᱟᱨ ᱦᱚᱸ ᱥᱟᱹᱜᱤᱧ ᱜᱮᱭᱟ ᱾ ᱟᱫᱚ ᱱᱚᱜ ᱚᱭ ᱥᱟᱨᱡᱚᱢ ᱵᱤᱨ ᱥᱩᱨ ᱠᱟᱱ ᱛᱟᱞᱮᱭᱟ ᱚᱲᱟᱜ ᱛᱚ ᱟᱫᱚ ᱮᱱᱠᱷᱟᱱ ᱥᱟᱨᱡᱚᱢ ᱫᱟᱹᱛᱟᱹᱱᱤ ᱠᱚᱦᱚ ᱯᱮᱴᱮᱡ ᱵᱟᱲᱟ ᱟᱹᱜᱩ ᱠᱟᱛᱮᱜ ᱦᱚᱸ ᱱᱟ ᱠᱷᱟᱱ ᱞᱮ ᱫᱟᱹᱛᱟᱹᱱᱤᱜ ᱠᱟᱱ ᱜᱮᱭᱟ ᱥᱮᱛᱟᱜ ᱵᱮᱲᱟ ᱫᱚ ᱟᱨ ᱡᱛᱚᱢᱟᱜ ᱜᱮ ᱱᱚᱜᱼᱚᱭ ᱡᱟᱦᱟᱱᱟᱜ ᱵᱤᱦᱟᱹ ᱵᱟᱯᱞᱟ ᱚᱲᱟᱜ ᱥᱮ ᱥᱮ ᱵᱷᱟᱸᱰᱟᱱ ᱚᱲᱟᱜ ᱠᱚᱨᱮ ᱥᱟᱨᱡᱚᱢ ᱢᱟᱛᱚ ᱥᱟᱨᱡᱚᱢ ᱢᱟᱛᱚ ᱞᱟᱜᱟᱜ ᱠᱟᱱ ᱛᱟᱵᱚᱱᱟ ᱦᱮᱸᱥᱮ ᱚᱱᱟ ᱦᱚ ᱛᱮᱦᱚᱸ ᱥᱩᱵᱤᱫᱷᱟ ᱠᱟᱱᱟᱞᱮ ᱾ ᱟᱨ ᱚᱱᱮ ᱥᱟᱠᱟᱢ ᱡᱟᱦᱟᱸ ᱟᱵᱚ ᱡᱟᱦᱟᱱᱟᱜ ᱯᱚᱨᱚᱵ ᱠᱚᱨᱮ ᱵᱚᱱ ᱯᱤᱴᱷᱟᱹᱭ ᱜᱮᱭᱟ ᱛᱚ ᱚᱱᱟ ᱛᱮᱦᱚᱸ ᱥᱩᱵᱤᱫᱷᱟ ᱜᱮ ᱾ ᱦᱳᱭ ᱦᱳᱭ ᱾ ᱚᱱᱟ ᱠᱷᱟᱹᱛᱤᱨ ᱛᱮ ᱟᱞᱮ ᱫᱚ ᱟᱹᱰᱤ ᱤᱱᱟᱹ ᱠᱷᱟᱱ ᱥᱩᱵᱤᱫᱷᱟ ᱨᱮᱜᱮ ᱾ ᱱᱚᱣᱟ ᱵᱤᱨ ᱠᱚ ᱠᱷᱟᱹᱛᱤᱨ ᱛᱮᱜᱮ ᱥᱩᱵᱤᱫᱷᱟ ᱜᱮ ᱾
ᱦᱳᱭ ᱟᱞᱮ ᱥᱮᱫ ᱢᱟ ᱵᱟᱹᱱᱩᱜ ᱠᱟᱜᱟ ᱟᱯᱮ ᱥᱮᱫ ᱠᱷᱚᱱᱟᱜ ᱜᱮ ᱪᱟᱞᱟᱱ ᱦᱤᱡᱩᱜ ᱜᱮᱭᱟ ᱢᱟᱱᱮ ᱵᱤᱨ ᱫᱤᱥᱚᱢ ᱠᱷᱚᱱᱟᱜ ᱜᱮ ᱡᱟᱦᱟᱸ ᱥᱮᱫ ᱜᱮ ᱞᱟᱠᱛᱤᱜ ᱜᱮᱭᱟ ᱡᱟᱦᱟᱱᱟᱜ ᱠᱚᱨᱮ᱾
ᱦᱳᱭ ᱾
ᱠᱤᱱᱵᱟ ᱟᱠᱷᱨᱤᱧ ᱠᱚ ᱟᱹᱜᱩᱭᱟ ᱚᱸᱰᱮ ᱠᱦᱚᱱᱟᱜ ᱦᱚᱸᱞᱮ ᱦᱟᱛ
ᱦᱳᱭ ᱦᱳᱭ᱾
ᱚᱻ ᱛᱟᱦᱚᱞᱮ ᱛᱤᱨᱮᱢ ᱪᱟᱞᱟᱜᱼᱟ ᱢᱟᱴᱷ ᱥᱮᱫ ᱫᱚ?
ᱟᱫᱚ ᱦᱮᱸ ᱱᱚᱜᱼᱚᱭ ᱱᱟ ᱠᱷᱟᱱ ᱱᱚᱣᱟ ᱠᱟᱛᱷᱟ ᱠᱚ ᱪᱟᱵᱟ ᱞᱮᱱᱠᱷᱟᱱ ᱜᱮ ᱱᱟᱠᱷᱟᱱ ᱟᱫᱚ ᱡᱚᱢ ᱠᱚ ᱤᱫᱤ ᱦᱩᱭᱩᱜᱼᱟ ᱩᱱᱫᱚ ᱟᱫᱚ ᱪᱟᱞᱟᱜ ᱦᱩᱭᱩᱜᱼᱟ ᱾
ᱚᱻ ᱛᱟᱦᱚᱞᱮ ᱡᱚᱛᱚ ᱫᱤᱱᱟᱜ ᱦᱚᱲ ᱛᱤᱱᱟᱹᱜ ᱢᱟᱴᱷ ᱠᱚᱨᱮ ᱠᱚ ᱪᱟᱞᱟᱣ ᱠᱟᱱ ᱛᱟᱯᱮᱭᱟ ᱥᱮ ᱠᱟᱢᱤᱱ ᱠᱚᱯᱮ ᱞᱟᱜᱟᱣ ᱟᱠᱟᱫ ᱠᱚᱣᱟ ᱥᱮ ᱮᱠᱞᱟ ᱛᱮᱯᱮ ᱨᱚᱦᱚᱭᱮᱫᱟ?
ᱦᱳᱭ ᱛᱚ
ᱵᱟᱨ ᱦᱚᱲ ᱠᱟᱹᱢᱤᱱ ᱫᱚ ᱵᱟᱨ ᱦᱚᱲ ᱠᱤᱱ ᱞᱟᱜᱟᱣ ᱟᱠᱟᱱᱟ ᱟᱨ ᱚᱱᱟ ᱥᱟᱶᱛᱮ ᱜᱚ ᱵᱟᱵᱟ ᱥᱮ ᱫᱟᱹᱭ
ᱦᱮᱸ᱾
ᱱᱩᱝᱠᱩ ᱠᱚ ᱪᱟᱞᱟᱣ ᱟᱠᱟᱱᱟ ᱟᱨ ᱱᱟᱠᱷᱟᱱ ᱤᱧᱦᱚᱧ ᱪᱟᱞᱟᱣ ᱞᱮᱱ ᱠᱷᱟᱱ ᱟᱨᱦᱚᱸ ᱠᱟᱹᱴᱤᱡ ᱞᱮ ᱥᱟᱸᱜᱮᱜᱼᱟ ᱩᱱᱦᱚᱸ ᱟᱫᱚ ᱥᱟᱝ ᱥᱟᱝᱛᱮ ᱜᱚᱞᱯᱚ ᱜᱟᱞᱢᱟᱨᱟᱣ ᱠᱟᱛᱮᱜ ᱜᱮ ᱱᱟᱠᱷᱟᱱ ᱨᱚᱦᱚᱭ ᱦᱚᱸ ᱪᱟᱞᱟᱜᱼᱟ ᱟᱨ ᱜᱚᱞᱯᱚ ᱠᱚᱦᱚᱸ ᱦᱩᱭᱩᱜ ᱛᱟᱞᱮᱭᱟ ᱟᱨᱦᱚᱸ ᱥᱟᱸᱜᱮ ᱞᱮᱱᱠᱷᱟᱱ ᱞᱮ ᱾
ᱦᱳᱭ ᱦᱳᱭ ᱮᱠᱫᱚᱢ ᱟᱞᱮ ᱢᱟ ᱨᱚᱦᱚᱭ ᱞᱮ ᱟᱨᱟᱢ ᱵᱚ ᱱᱚᱜᱚᱭ ᱞᱮ ᱟᱨᱟᱢᱵᱚᱭ ᱮᱫᱟ ᱟᱞᱮ ᱫᱚ ᱾
ᱚᱻ ᱟᱪᱷᱟ ᱾
ᱛᱤᱥᱪᱚ ᱢᱩᱪᱟᱹᱫᱚᱜᱼᱟ ᱦᱟᱸᱜ ᱛᱟᱭᱚᱢ ᱠᱟᱱᱟᱞᱮ ᱛᱟᱭᱚᱢᱚᱜ ᱟᱞᱮ ᱾
ᱦᱩᱸ ᱚᱻ ᱟᱫᱚ ᱱᱚᱝᱠᱟ ᱟᱱᱟᱡ ᱠᱚᱫᱚ ᱯᱮ ᱨᱚᱦᱚᱭ ᱜᱮᱭᱟ ᱱᱚᱝᱠᱟ ᱤᱭᱟᱹ ᱵᱟᱲᱜᱮ ᱠᱚᱨᱮ ᱚᱻ ᱟᱫᱚ ᱱᱟᱠᱷᱟᱱ ᱪᱮᱫ ᱚᱻ ᱟᱪᱷᱟ ᱾ ᱦᱮᱸ ᱟᱫᱚ ᱱᱚᱝᱠᱟ ᱟᱱᱟᱡ ᱠᱚᱫᱚ ᱪᱮᱫ ᱪᱮᱫ ᱱᱟᱠᱷᱟᱱ ᱯᱮ ᱨᱚᱦᱚᱭ ᱜᱮᱭᱟ?
ᱚᱱᱠᱟ ᱵᱮᱸᱜᱟᱲ ᱵᱤᱞᱟᱹᱛᱤ ᱠᱚᱧᱰᱤ ᱠᱚ ᱠᱩᱸᱫᱽᱨᱤ ᱠᱚᱦᱚᱸ ᱢᱮᱱᱟᱜ ᱛᱟᱞᱮᱭᱟ ᱢᱟᱪᱟ ᱠᱚ᱾
ᱦᱮᱸ ᱦᱮᱸ ᱾
ᱡᱚᱛᱚ ᱨᱚᱠᱚᱢ ᱥᱚᱵᱽᱡᱤ ᱜᱮ ᱟᱨᱠᱤ ᱾
ᱚ ᱟᱪᱷᱟ ᱾
ᱡᱚᱛᱚ ᱨᱚᱠᱚᱢ ᱜᱮ ᱦᱚᱛᱚᱫ ᱠᱚᱸᱰᱷᱟ ᱾
ᱦᱩᱸ ᱦᱩᱸ ᱟᱞᱮ ᱫᱚ ᱱᱟᱠᱷᱟᱱ ᱫᱚ ᱟᱞᱮ ᱫᱚ ᱱᱟᱜᱠᱷᱟᱱ ᱱᱤᱭᱟᱹ ᱥᱩᱢᱚᱭ ᱫᱚ, ᱱᱟᱠᱷᱟᱱ ᱩᱛᱩ ᱡᱚᱢ ᱞᱟᱹᱜᱤᱫ ᱜᱮᱞᱮ ᱨᱚᱦᱚᱭ ᱠᱟᱫᱟ᱾ ᱟᱹᱠᱷᱨᱤᱧ ᱞᱟᱹᱜᱤᱫ ᱫᱚ ᱵᱟᱝ ᱜᱮ᱾ ᱟᱫᱚ ᱱᱟᱠᱷᱟᱱ ᱱᱚᱜᱚ ᱱᱚᱣᱟ ᱥᱚᱵᱽᱡᱤ ᱠᱚᱞᱮ ᱨᱚᱦᱚᱭ ᱠᱟᱜᱼᱟ᱾ ᱡᱮᱢᱚᱱ ᱱᱚᱛᱮ ᱠᱩᱫᱽᱨᱤ ᱢᱮᱱᱟᱜ-ᱟ, ᱱᱚᱛᱮ ᱡᱷᱤᱸᱜᱟᱹ, ᱵᱷᱮᱱᱰᱤ᱾ ᱟᱨ ᱱᱚᱝᱠᱟ ᱵᱮᱸᱜᱟᱲ᱾ ᱚᱱᱟ ᱠᱚᱜᱮ ᱱᱟᱜ ᱠᱷᱟᱱ ᱞᱮ ᱨᱚᱦᱚᱭ ᱠᱟᱫᱟ᱾ ᱡᱚᱢ ᱞᱟᱹᱜᱤᱜ ᱜᱮ, ᱟᱫᱚ ᱟᱹᱠᱷᱨᱤᱧ ᱥᱩᱢᱩᱝ ᱫᱚ ᱟᱹᱠᱷᱨᱤᱧ ᱞᱟᱹᱜᱤᱫ ᱫᱚ ᱵᱟᱝ ᱜᱮ᱾ ᱟᱫᱚ ᱱᱚᱣᱟ ᱠᱚ ᱩᱛᱩ ᱠᱚ ᱢᱮᱱᱟᱜ ᱠᱟᱱ ᱠᱷᱟᱹᱛᱤᱨ ᱛᱮᱜᱮ ᱡᱚᱢ ᱦᱚᱸ ᱟᱹᱰᱤ ᱵᱷᱟᱜᱮ ᱜᱮ ᱠᱚ ᱵᱩᱡᱷᱟᱹᱜ ᱠᱟᱱᱟ᱾ᱡᱮ ᱤᱪᱷᱟᱹ ᱠᱩᱥᱤ ᱱᱟᱠᱷᱟᱱ ᱡᱚᱢ ᱦᱳᱭᱳᱜ ᱠᱟᱱᱟ ᱩᱛᱩ ᱠᱚ᱾ ᱟᱨ ᱵᱟᱝ ᱠᱷᱟᱱ ᱦᱟᱸᱜ ᱠᱷᱟᱱ ᱟᱹᱠᱷᱨᱤᱧ ᱛᱮᱫᱚ ᱠᱚᱥᱴᱚ ᱦᱚᱸ ᱵᱩᱡᱷᱟᱹᱜ ᱜᱮᱭᱟ, ᱛᱚ ᱡᱟ ᱱᱤᱛᱳᱜ ᱫᱟᱢ ᱟᱠᱟᱱᱟ ᱩᱛᱩ ᱠᱚ᱾
ᱦᱮᱸ ᱦᱮᱸ᱾
ᱟᱫᱚ ᱱᱚᱝᱠᱟ ᱱᱟᱜ ᱩᱭᱦᱟᱹᱨ ᱪᱤᱱᱛᱟᱹ ᱵᱷᱟᱵᱱᱟ ᱵᱟᱝ ᱛᱟᱦᱮᱱ ᱠᱟᱱᱟ᱾ ᱡᱮ ᱛᱮᱦᱮᱧ ᱡᱟᱦᱟ ᱩᱛᱩ ᱦᱳᱭᱳᱜ ᱠᱟᱱᱟ ᱥᱮ ᱜᱟᱯᱟ ᱪᱮᱫ ᱩᱛᱩ ᱦᱳᱭᱳᱜ-ᱟ᱾ ᱥᱮ ᱢᱮᱭᱟᱝ ᱪᱮᱫ ᱵᱚᱱ ᱩᱛᱩᱭᱟ, ᱟᱫᱚ ᱩᱛᱩ ᱡᱚᱠᱷᱚᱱ ᱚᱱᱠᱟ ᱵᱟᱝ ᱛᱟᱦᱮᱱ ᱠᱟᱱᱟ ᱟᱫᱚ ᱪᱚᱞᱚ ᱵᱟᱹᱫᱽ ᱥᱮᱫ ᱱᱚᱝᱠᱟ ᱵᱟᱹᱫᱽ ᱥᱮᱫ ᱪᱟᱞᱟᱣ ᱤᱭᱟᱹ ᱵᱟᱲᱜᱮ ᱥᱮᱫ ᱪᱟᱞᱟᱣ ᱦᱩᱭᱩᱜ ᱠᱟᱱᱟ᱾ ᱚᱱᱠᱟᱱᱟᱜ ᱚᱝᱠᱟ ᱩᱛᱩ ᱠᱚ ᱜᱚᱫ ᱟᱹᱜᱩ ᱠᱟᱛᱮᱫ ᱜᱮ ᱩᱛᱩ ᱦᱩᱭᱩᱜ ᱠᱟᱱᱟ᱾
ᱦᱳᱭ, ᱦᱳᱭ ᱟᱨ ᱟᱯᱮ ᱫᱚ ᱟᱲᱟᱜ ᱥᱟᱠᱟᱢ ᱠᱚᱯᱮ ᱧᱟᱢ ᱜᱮᱭᱟ ᱥᱮ ᱵᱟᱝ ᱵᱟᱹᱭᱦᱟᱹᱲ ᱠᱚᱨᱮᱫ?
ᱟᱫᱚ ᱱᱟᱜ ᱠᱷᱟᱱ ᱵᱟᱹᱭᱦᱟᱹᱲ ᱨᱮᱫᱚ ᱱᱤᱭᱟᱹ ᱜᱷᱟᱹᱲᱤᱡ ᱫᱚ ᱱᱚᱝᱠᱟᱱ ᱦᱳᱲᱳ ᱨᱚᱦᱚᱭ ᱦᱳᱭᱳᱜ ᱠᱟᱱᱟ ᱛᱚ᱾ ᱟᱫᱚ ᱱᱚᱝᱠᱟ ᱵᱟᱹᱭᱦᱟᱹᱲ ᱫᱟᱜ ᱦᱟᱥᱟ ᱨᱮ ᱫᱚ ᱱᱚᱝᱠᱟ ᱟᱲᱟᱜ ᱫᱚ ᱚᱝᱠᱟ ᱪᱟᱛᱚᱢ ᱟᱲᱟᱜ ᱜᱮ᱾ ᱟᱫᱚ ᱱᱚᱸᱜ-ᱚᱭ ᱛᱚ ᱱᱤᱛ ᱱᱤᱛᱳᱜ ᱨᱚᱦᱚᱭ ᱦᱩᱭᱩᱜ ᱠᱟᱱᱟ ᱟᱫᱚ ᱱᱤᱛᱳᱜ ᱫᱚ ᱱᱟᱜ ᱠᱷᱟᱱ ᱵᱟᱝ ᱧᱟᱢᱚᱜᱼᱟ᱾ ᱟᱸᱻ ᱱᱟᱜ ᱠᱷᱟᱱ ᱦᱟᱱᱮ ᱦᱳᱲᱳ ᱠᱚ ᱜᱟᱹᱪᱷᱤ ᱞᱮᱱᱠᱷᱟᱱ ᱜᱮ ᱟᱫᱚ ᱮᱱᱮ ᱠᱷᱟᱱ ᱪᱟᱛᱚᱢ ᱠᱚ ᱟᱲᱟᱜᱚᱜ-ᱟ᱾ ᱛᱚᱠᱷᱚᱱ ᱦᱚᱸ ᱱᱚᱝᱠᱟ ᱵᱟᱹᱫᱽ ᱠᱷᱚᱱᱟᱜ ᱪᱟᱞᱟᱣ ᱠᱟᱛᱮᱜ ᱜᱮ ᱟᱲᱟᱜ ᱞᱮ ᱥᱤᱫᱟ, ᱥᱤᱫ ᱟᱹᱜᱩ ᱠᱟᱛᱮᱜ ᱱᱟᱠᱷᱟᱱ ᱩᱛᱩ ᱠᱟᱛᱮᱜ ᱡᱚᱢ ᱦᱩᱭᱩᱜ ᱜᱮᱭᱟ᱾
ᱦᱩᱸ, ᱦᱩᱸ᱾
ᱟᱨ ᱱᱚᱝᱠᱟ ᱵᱟᱲᱜᱮ ᱠᱚᱨᱮ ᱫᱚ, ᱟᱫᱚ ᱱᱟᱜ ᱠᱷᱟᱱ ᱫᱚ ᱦᱚᱸ ᱚᱝᱠᱟ ᱡᱟᱦᱟ ᱨᱚᱦᱚᱭ ᱦᱳᱭ ᱠᱟᱱᱟ ᱚᱱᱟ ᱠᱚᱜᱮ᱾ ᱟᱨ ᱱᱚᱝᱠᱟᱱ ᱵᱟᱝ ᱠᱷᱟᱱᱟᱜ ᱟᱡᱛᱮ ᱡᱟᱦᱟ ᱟᱲᱟᱜᱚᱜ ᱠᱟᱱᱟ ᱡᱟᱦᱟ ᱱᱚᱣᱟ ᱪᱟᱛᱚᱢ ᱟᱲᱟᱜ᱾ᱚᱱᱟ ᱠᱷᱚᱱᱟᱜ ᱫᱚ ᱟᱫᱚ ᱮᱴᱟᱜ ᱟᱲᱟᱜ ᱠᱚᱫᱚ ᱚᱝᱠᱟ ᱛᱚ ᱱᱤᱛᱳᱜ, ᱱᱤᱛᱳᱜ ᱥᱚᱢᱚᱭ ᱫᱚ ᱵᱟᱝ ᱧᱟᱢᱚᱜᱼᱟ᱾ ᱦᱚᱭ ᱛᱚ ᱡᱟ ᱯᱚᱨᱮ ᱛᱮ ᱦᱟᱱᱟ ᱡᱚᱠᱷᱚᱱ, ᱦᱟᱱᱮ ᱟᱹᱞᱩ ᱠᱚᱠᱚ ᱨᱚᱦᱚᱭ-ᱟ ᱥᱮ ᱦᱟᱱᱟ ᱡᱚᱠᱷᱚᱱ ᱠᱚᱥᱞᱟ ᱠᱚ ᱛᱚᱠᱷᱚᱱ ᱠᱷᱚᱱᱟᱜ ᱛᱚᱠᱷᱚᱱ ᱫᱚ ᱵᱟᱹᱛᱩᱣᱟ ᱟᱲᱟᱜ ᱠᱚ ᱚᱱᱟ ᱠᱚ ᱧᱟᱢᱚᱜ-ᱟ᱾
ᱦᱳᱭ, ᱦᱳᱭ᱾
ᱦᱩᱸ᱾
ᱟᱨ ᱤᱭᱟᱹ ᱫᱚ ᱵᱟᱝ ᱧᱚᱜ ᱜᱮᱭᱟ ᱠᱩᱭᱞᱟᱹ ᱠᱟᱹᱴᱤ ᱟᱲᱟᱜ ᱠᱚ ᱵᱟᱹᱭᱦᱟᱹᱲ ᱨᱮ?
ᱵᱟᱝ-ᱟ ᱟᱞᱮ ᱥᱮᱫ ᱫᱚ ᱞᱟᱹᱭ ᱞᱮᱠᱷᱟᱱ ᱛᱮᱫᱚ ᱟᱹᱰᱤ ᱠᱚᱢ ᱜᱮ ᱧᱟᱢᱚᱜ ᱟᱸᱻ ᱚᱱᱟ ᱠᱩᱭᱞᱟᱹ ᱠᱟᱹᱴᱤ ᱟᱲᱟᱜ ᱠᱚᱫᱚ᱾ ᱢᱟᱱᱮ ᱦᱟᱸᱰᱮ ᱱᱟᱰᱮ ᱧᱟᱢᱚᱜ ᱜᱮᱭᱟ᱾ᱡᱟᱹᱥᱛᱤ ᱠᱟᱭ ᱛᱮᱫᱚ ᱟᱞᱮ ᱥᱮᱫ ᱫᱚ ᱚᱝᱠᱟ ᱱᱟᱜ ᱠᱷᱟᱱ ᱠᱩᱭᱞᱟᱹ ᱠᱟᱹᱴᱤ ᱟᱲᱟᱜ ᱫᱚ ᱵᱟᱹᱱᱩᱜ-ᱟ᱾
ᱚ᱾ ᱦᱮᱸᱛᱚ ᱠᱩᱭᱞᱟᱹ ᱠᱟᱹᱴᱤ ᱟᱲᱟᱜ ᱡᱚᱢ ᱵᱷᱟᱜᱮᱭᱟ᱾
ᱦᱳᱭ, ᱦᱳᱭ, ᱦᱳᱭ᱾ ᱦᱚᱭ ᱦᱚᱭ ᱠᱩᱭᱞᱟᱹ ᱠᱟᱹᱴᱤ ᱛᱚ ᱟᱵᱟᱨ ᱮᱸ ᱦᱚᱭ, ᱨᱟᱱ ᱞᱮᱠᱟᱜᱮ ᱠᱟᱹᱢᱤᱭᱟᱭ᱾ ᱟᱨᱦᱚᱸ ᱱᱚᱝᱠᱟ ᱚᱝᱠᱟ ᱟᱸᱡᱚᱢ ᱦᱳᱭ ᱠᱟᱱᱟ ᱡᱮ, ᱵᱟᱵᱟᱭᱩ ᱛᱟᱠᱚ ᱠᱚᱴᱷᱮᱱ ᱜᱮ, ᱡᱮ ᱠᱩᱭᱞᱟᱹ ᱠᱟᱹᱴᱤ ᱟᱲᱟᱜ ᱫᱚ ᱨᱟᱱ ᱠᱷᱚᱱᱟᱜ ᱦᱚᱸ ᱟᱹᱰᱤ ᱡᱟᱹᱥᱛᱤ ᱠᱟᱭ ᱛᱮᱜᱮ ᱠᱟᱹᱢᱤ ᱜᱮᱭᱟᱭ᱾ ᱡᱮᱢᱚᱱ ᱚᱱᱠᱟ ᱟᱸ ᱠᱩᱭᱞᱟᱹ ᱠᱟᱹᱴᱤ ᱟᱲᱟᱜ ᱟᱨ ᱡᱟᱦᱟᱸ ᱱᱚᱣᱟ ᱚᱸ ᱤᱭᱟᱹ ᱵᱚᱱ ᱢᱮᱛᱟᱜ ᱠᱟᱱᱟ ᱚᱱᱟᱢ ᱚᱱᱟ ᱞᱚᱜᱚᱸᱫᱟ ᱟᱲᱟᱜ,
ᱮᱠᱫᱚᱢ ᱦᱮᱸ ᱦᱮᱸ ᱞᱚᱜᱚᱸᱫᱟ᱾
ᱦᱮᱸ ᱟᱨ ᱱᱚᱝᱠᱟ ᱦᱮᱱᱪᱟ ᱟᱲᱟᱜ ᱦᱟᱸ ᱱᱚᱣᱟ ᱠᱚᱫᱚ ᱟᱹᱰᱤ ᱨᱟᱱ ᱞᱮᱠᱟᱜᱮ ᱠᱟᱹᱢᱤᱭᱟᱭ᱾ ᱟᱫᱚ ᱚᱱᱟᱠᱷᱟᱱ ᱧᱟᱢ ᱞᱮᱠᱷᱟᱱ ᱛᱚ ᱡᱚᱢ ᱛᱚ ᱦᱩᱭᱩᱜ ᱜᱮᱭᱟ ᱟᱫᱚ ᱟᱞᱮᱥᱮᱜ ᱫᱚ ᱠᱷᱟᱱ ᱟᱹᱰᱤ ᱠᱚᱢ ᱜᱮ ᱱᱮᱠᱷᱟᱱ ᱧᱟᱢᱚᱜ ᱠᱟᱱᱟ ᱱᱚᱜᱼᱚ ᱱᱚᱣᱟ ᱠᱚ ᱟᱲᱟᱜ ᱠᱚᱫᱚ᱾
ᱦᱮᱸ ᱟᱞᱮ ᱥᱮᱜ ᱫᱚ ᱫᱚᱢᱮ ᱢᱮᱱᱟᱜ ᱜᱮᱭᱟ ᱚᱱᱟ ᱠᱚᱫᱚ᱾
ᱚ ᱛᱟᱦᱚᱞᱮ ᱛᱚ ᱟᱯᱮ ᱥᱮᱜ ᱢᱮᱱᱟᱜ ᱠᱷᱟᱱ ᱛᱚ ᱟᱹᱰᱤ ᱮᱸ ᱱᱟᱯᱟᱭ ᱠᱟᱛᱷᱟ᱾ ᱦᱟᱸ ᱛᱟᱦᱚᱞᱮ ᱡᱚᱠᱷᱚᱱ ᱛᱚᱠᱷᱚᱱ ᱤᱪᱪᱷᱟᱹ ᱦᱩᱭᱩᱜ ᱠᱟᱱ ᱛᱟᱯᱮᱭᱟ ᱛᱚ ᱟᱹᱜᱩ ᱠᱟᱛᱮᱜ ᱯᱮ ᱤᱱᱟᱠᱷᱟᱱ ᱯᱮ ᱡᱚᱢ ᱫᱟ ᱚ ᱟᱹᱰᱤ ᱱᱟᱯᱟᱭ ᱚ ᱦᱚᱭ ᱦᱚᱭ᱾ ᱦᱳᱭ ᱛᱟᱦᱚᱞᱮ ᱛᱚ ᱩᱸ ᱟᱹᱰᱤ ᱱᱟᱯᱟᱭ ᱜᱮ᱾
ᱦᱳᱭ, ᱥᱟᱶᱛᱮ ᱚ ᱞᱚᱣᱟ ᱫᱟᱨᱮ ᱠᱚᱦᱚᱸ ᱫᱚᱢᱮ ᱢᱮᱱᱟᱜ ᱛᱟᱞᱮᱭᱟ ᱞᱚᱣᱟ ᱩᱸ ᱡᱚᱢ
ᱞᱚᱣᱟ ᱦᱚᱸ ᱦᱚᱲᱢᱚ ᱯᱚᱠᱠᱷᱮ ᱫᱚ ᱟᱹᱰᱤ ᱜᱮ ᱤᱱᱟᱠᱷᱟᱱᱮᱜ ᱱᱟᱯᱟᱭ ᱜᱮᱭᱟ᱾
ᱦᱳᱭ,
ᱚᱭ ᱟᱫᱚ ᱟᱞᱮ ᱥᱮᱜ ᱫᱚ ᱱᱟᱠᱷᱟᱱ ᱟᱸ ᱱᱚᱝᱠᱟ ᱫᱟᱨᱮ ᱫᱚ ᱟᱛᱳ ᱨᱮ ᱢᱤᱜ ᱵᱟᱨ ᱢᱮᱱᱟᱜ ᱜᱮᱭᱟ᱾ ᱟᱫᱚ ᱱᱤᱭᱟᱹ ᱜᱷᱟᱹᱲᱤᱜ ᱫᱚ ᱱᱟᱜᱠᱷᱟᱱ ᱵᱟᱝ ᱡᱚ ᱠᱟᱱᱟ ᱞᱟᱦᱟ ᱛᱮᱫᱚ ᱚᱝᱠᱟ ᱡᱚ ᱢᱟᱱᱮ ᱡᱚ ᱠᱚᱫᱚ ᱛᱤᱭᱳᱜ ᱟᱹᱜᱩ ᱦᱩᱭ ᱠᱟᱱᱟ᱾ ᱟᱫᱚ ᱱᱤᱭᱟᱹ ᱥᱚᱢᱚᱭ ᱫᱚ ᱱᱟᱠᱷᱟᱱ ᱟᱣᱨᱤ ᱡᱚᱜᱼᱟ ᱛᱚ ᱟᱫᱚ ᱱᱟᱠᱷᱟᱱ ᱡᱚ ᱞᱮᱱ ᱠᱷᱟᱭ ᱟᱞᱮ ᱦᱚᱸ ᱱᱚᱝᱠᱷᱟᱱ ᱛᱤᱭᱟᱹᱜ ᱟᱹᱜᱩᱭᱟᱞᱮ ᱟᱹᱭᱩᱵ ᱛᱤᱭᱩᱜ ᱟᱹᱜᱩ ᱠᱟᱛᱮᱜ ᱮᱱᱠᱷᱟᱱ ᱩᱛᱩᱭ ᱦᱩᱭᱩᱜᱼᱟ᱾
ᱦᱳᱭ, ᱟᱹᱰᱤ ᱵᱮᱥ ᱨᱚᱲ ᱠᱟᱛᱮᱜ ᱵᱷᱟᱜᱮ ᱵᱩᱡᱷᱟᱹᱜᱼᱟ ᱟᱨᱠᱤ ᱦᱸᱚᱜᱼᱚᱭ ᱩᱱᱟᱹᱜ ᱦᱚᱲ ᱦᱚᱸ ᱨᱚᱲ ᱠᱟᱱᱟ ᱪᱮᱜ ᱞᱮᱠᱟᱢ ᱵᱩᱡᱷᱟᱹᱣ ᱫᱟ ᱱᱚᱣᱟ ᱨᱮ ᱤᱭᱟᱹ ᱠᱟᱛᱮᱜ ᱡᱚᱯᱲᱟᱣ ᱠᱟᱛᱮᱜ?
ᱦᱳᱭ ᱛᱚ ᱟᱹᱰᱤ ᱱᱟᱯᱟᱭ ᱦᱚᱸ ᱵᱩᱡᱷᱟᱹᱜ ᱠᱟᱱᱟ ᱟᱨ ᱮᱱᱟᱠᱷᱟᱱ ᱦᱸᱚᱜᱼᱚᱭ ᱡᱮᱢᱚᱱ ᱟᱯᱮ ᱥᱮᱜ ᱪᱮᱫ ᱠᱚ ᱢᱮᱱᱟᱜᱼᱟ ᱱᱚᱣᱟ ᱦᱚᱸ ᱤᱧᱦᱚᱸ ᱟᱹᱰᱤᱧ ᱵᱟᱲᱟᱭ ᱠᱮᱫᱟ ᱥᱮ ᱱᱚᱣᱟ ᱠᱚᱫᱚ, ᱟᱯᱮ ᱥᱮᱜ ᱫᱚ ᱟᱹᱰᱤ ᱧᱟᱢᱚᱜ ᱠᱟᱱᱟ᱾ ᱱᱚᱣᱟ ᱛᱮᱦᱚᱸ ᱟᱢ ᱡᱟᱦᱟᱸ ᱟᱹᱰᱤ ᱱᱟᱯᱟᱭ ᱤᱧ ᱵᱩᱡᱷᱟᱹᱣ ᱠᱮᱫᱟ ᱡᱮ ᱵᱟᱝ ᱟᱞᱮᱥᱮᱜ ᱵᱟᱝ ᱧᱟᱢᱚᱜ ᱠᱟᱱ ᱨᱮᱦᱚᱸ ᱟᱯᱮᱥᱮᱜ ᱱᱚᱣᱟ ᱠᱚ ᱧᱟᱢᱚᱜ ᱠᱟᱱᱟ ᱥᱮ ᱥᱳᱢᱳᱭ ᱥᱳᱢᱳᱭ, ᱫᱟᱨᱮ ᱨᱮ ᱡᱚᱜ ᱠᱟᱱᱟ ᱥᱮ ᱱᱚᱝᱠᱟ ᱜᱮ ᱧᱟᱢᱚᱜ ᱠᱟᱱᱟ ᱟᱹᱰᱤ ᱱᱟᱯᱟᱭ᱾
ᱛᱟᱦᱚᱞᱮ ᱱᱤᱛᱚᱜ ᱵᱚᱨᱥᱟ ᱨᱮ ᱦᱟ. ᱠᱩ ᱪᱮᱜᱠᱟ ᱯᱮ ᱡᱚᱢ ᱠᱚᱜᱮᱭᱟ ᱢᱟᱱᱮ ᱧᱟᱢ ᱠᱚᱜᱮᱭᱟᱯᱮ ᱪᱮᱜ ᱞᱮᱠᱟ?
ᱟᱸ ᱟᱞᱮ ᱫᱚ ᱵᱚᱨᱥᱟ ᱨᱮᱫᱚ ᱞᱟᱹᱭ ᱞᱮᱠᱷᱟᱱ ᱛᱮᱫᱚ ᱟᱹᱰᱤ ᱡᱟᱹᱥ ᱛᱤ ᱠᱟᱭᱛᱮᱜᱮ ᱟᱞᱮᱥᱮᱜ ᱫᱚ ᱱᱚᱝᱠᱟ ᱵᱚᱨᱥᱟ ᱨᱮᱫᱚ ᱠᱚ ᱦᱟᱹᱠᱩᱜ ᱠᱟᱱᱟ ᱟᱸ ᱪᱮᱫᱹᱜ ᱞᱟ. ᱭ ᱞᱮᱠᱷᱟᱱ ᱫᱚᱛᱚ ᱪᱮᱜᱠᱟ ᱟᱸ ᱱᱚᱜᱼᱚᱭ ᱡᱮ